ᱦᱮᱞᱳ᱾
ᱦᱤᱸᱛᱳᱜ ᱵᱤᱱ ᱟᱸᱡᱚᱢ ᱧᱟᱢ ᱫᱟ?
ᱦᱮᱸ ᱟᱸᱡᱚᱢ ᱧᱟᱢ ᱫᱟᱹᱞᱤᱧ᱾
ᱟᱪᱪᱷᱟ, ᱫᱩᱣᱟᱹᱨ ᱞᱤᱧ ᱡᱷᱤᱡ ᱠᱟᱜ ᱛᱮ ᱦᱚᱭᱛᱳ ᱟᱸᱡᱚᱢ ᱧᱟᱢ ᱫᱟᱵᱤᱱ ᱾
ᱚᱸᱻ᱾
ᱦᱳᱭ ᱴᱟᱣᱟᱨ ᱡᱟᱛᱮ ᱦᱤᱡᱩᱜ ᱢᱟ ᱾ ᱦᱚᱸ ᱦᱚᱸ ᱟᱸᱡᱚᱢ ᱫᱟᱹᱞᱤᱧ ᱾
ᱦᱮᱸ, ᱛᱟᱦᱚᱞᱮ ᱮᱱ ᱫᱩᱣᱟᱹᱨ ᱵᱤᱱ ᱥᱤᱧ ᱠᱟᱫ ᱛᱟᱦᱮᱸᱫ ᱥᱮ ᱪᱮᱫ?
ᱦᱳᱭ ᱥᱤᱧ ᱞᱮᱫ ᱛᱮᱞᱤᱧ ᱴᱟᱣᱟᱨ ᱵᱚᱞᱚ ᱡᱟᱭᱜᱟ ᱵᱟᱭ ᱧᱟᱢ ᱮᱫ ᱛᱟᱦᱮᱸᱡ ᱦᱳᱭ ᱛᱚ ᱾
ᱚ ᱦᱩᱸ
ᱦᱚᱸᱜ ᱚ
ᱛᱟᱦᱞᱮ ᱱᱤᱛᱚᱜ ᱫᱚ ᱛᱟᱦᱚᱞᱮ ᱵᱷᱟᱹᱜᱤ ᱜᱮ ᱵᱚᱞᱚᱱ ᱠᱟᱱᱟ᱾
ᱦᱳᱭ ᱴᱟᱣᱟᱨ ᱵᱚᱞᱚᱱ ᱠᱟᱱᱟ, ᱦᱳᱭ ᱦᱳᱭ᱾ ᱦᱩᱸᱜ-ᱩ ᱴᱟᱣᱟᱨᱟᱜ ᱱᱮᱛᱟᱨ ᱴᱷᱤᱠᱟᱹᱱ ᱵᱟᱹᱱᱩᱜ ᱛᱤᱨᱮᱪᱚᱭ ᱦᱤᱡᱩᱜ, ᱵᱟᱭ ᱦᱤᱡᱩᱜ᱾
ᱦᱮᱸ ᱚᱠᱟᱨᱮ ᱪᱮᱫ ᱪᱤᱠᱟᱹ ᱜᱚᱫᱚᱜ-ᱟ, ᱚᱦᱚᱵᱤᱱ ᱞᱟᱹᱭ
ᱚᱸ ᱦᱚᱜ-ᱚᱸ ᱦᱚᱜ ᱚᱱᱠᱟ ᱚᱲᱟᱜ ᱚᱲᱟᱜ ᱴᱟᱣᱟᱨ ᱵᱟᱹᱭᱥᱟᱹᱣ ᱡᱚᱝ ᱢᱮ, ᱚᱲᱟᱜ ᱨᱮᱜᱮ ᱛᱟᱦᱮᱸᱱ ᱛᱟᱢᱟ᱾
ᱟᱫᱚ, ᱟᱹᱵᱤᱱ ᱛᱮᱜᱮ ᱜᱤᱵᱤᱱ ᱵᱟᱹᱭᱥᱟᱹᱣ ᱫᱟᱲᱮᱭᱟᱜᱼᱟ ᱠᱤ? ᱟᱫᱚ ᱵᱟᱠᱚ ᱵᱟᱹᱭᱥᱟᱹᱣ ᱦᱚᱴᱚ ᱠᱟᱜ ᱠᱷᱟᱱ ᱫᱚ᱾
ᱮᱱᱟ, ᱵᱟᱢ ᱞᱟᱹᱭᱟ ᱠᱚᱣᱟ ᱵᱟᱹᱭᱥᱟ ᱠᱟᱜ ᱯᱮ ᱦᱮᱸ ᱥᱮ᱾ ᱥᱟᱺᱜᱤᱧ ᱨᱮ ᱛᱟᱦᱮᱸᱱ ᱠᱷᱟᱱ ᱚᱱᱠᱟ ᱵᱟᱢ ᱨᱚᱲ ᱫᱟᱲᱮᱭᱟᱜᱼᱟ᱾ ᱛᱤ ᱨᱮ ᱴᱟᱣᱟᱨ ᱥᱮᱫ ᱛᱩᱞ ᱟᱹᱪᱩᱨ ᱢᱮ ᱛᱚᱵᱮ ᱟᱱᱟ ᱦᱩᱸ᱾
ᱛᱟᱦᱚᱞᱮ ᱚᱱᱠᱟ ᱟᱹᱛᱩ ᱫᱤᱥᱚᱢ ᱥᱮᱫ ᱫᱚ ᱪᱮᱫ ᱞᱮᱠᱟ ᱴᱟᱣᱟᱨ ᱠᱚ ᱯᱨᱚᱵᱞᱮᱢ ᱵᱟᱲᱟᱭ ᱜᱮᱭᱟᱭ ᱥᱮ?
ᱟ
ᱦᱮᱞᱳ ᱵᱟᱝ ᱟᱸᱡᱚᱢᱚᱜ ᱠᱟᱱ ᱛᱟᱵᱤᱱᱟ ᱟᱨᱚ, ᱦᱮᱸ ᱱᱤᱛᱚᱜ ᱞᱤᱧ ᱟᱸᱡᱚᱢ ᱮᱫᱟ, ᱦᱮᱸ ᱟᱸᱡᱚᱢᱚᱜ ᱠᱟᱱᱟ᱾
ᱠᱟ ᱟᱹᱛᱳ ᱫᱤᱥᱚᱢ ᱨᱮᱫᱚ ᱟᱹᱞᱤᱧᱟᱜ ᱯᱷᱳᱱ ᱜᱮ ᱵᱟᱭ ᱥᱟᱵᱟ ᱚᱲᱟᱜ ᱨᱮᱫᱚ ᱴᱟᱣᱟᱨ᱾ ᱦᱟᱱᱮ ᱵᱟᱹᱫᱽ ᱠᱚᱥᱮᱜ ᱩᱰᱩᱠᱚᱜ ᱢᱮ ᱨᱟᱪᱟ ᱠᱚᱥᱮᱱ ᱛᱚᱵᱮ ᱟᱱᱟ᱾ ᱦᱩᱸᱜ-ᱩᱸ ᱟᱹᱰᱤ ᱥᱚᱢᱚᱥᱥᱟ ᱚᱲᱟᱜ ᱨᱮᱫᱚ᱾ ᱛᱟᱣ ᱱᱚᱛᱮ ᱨᱮᱫᱚ ᱠᱟᱹᱴᱤᱡ ᱠᱟᱹᱴᱤᱡ ᱧᱟᱢ ᱜᱮᱭᱟ ᱵᱮᱥ ᱜᱮᱸ, ᱦᱩᱸ᱾
ᱚᱱᱠᱟ ᱫᱚ ᱡᱟᱞᱟ ᱧᱚᱜ ᱜᱮᱭᱟ ᱴᱟᱣᱟᱨ ᱡᱟᱦᱟᱸ ᱵᱟᱭ ᱧᱟᱢᱟ᱾
ᱵᱤᱱᱟᱹ ᱴᱟᱣᱟᱨ ᱵᱟᱝᱠᱷᱟᱱ ᱯᱷᱳᱱ ᱪᱤᱠᱟᱹ ᱛᱮᱵᱚ ᱨᱚᱲᱟ ᱯᱚᱲᱟ ᱦᱮᱸ ᱥᱮ? ᱟᱯᱮ ᱥᱮᱫ ᱫᱚ ᱫᱚᱢᱮ ᱴᱟᱣᱟᱨ ᱥᱮ ᱪᱮᱫ?
ᱦᱮᱸ ᱟᱹᱞᱤᱧ ᱥᱮᱫ ᱫᱚ ᱴᱟᱣᱟᱨ ᱨᱮᱱᱟᱜ ᱚᱵᱷᱟᱵ ᱫᱚ ᱵᱟᱹᱱᱩᱜᱼᱟ᱾ ᱚᱲᱟᱜ ᱵᱷᱤᱛᱤᱨ ᱨᱮᱵᱤᱱ ᱵᱚᱞᱚ ᱠᱚᱜ ᱨᱮᱦᱚᱸ ᱴᱟᱣᱟᱨ ᱠᱚᱫᱚᱭ ᱧᱟᱢ ᱜᱮ᱾ ᱚ
ᱛᱟᱦᱞᱮ ᱟᱯᱮ ᱫᱚ ᱥᱟᱨᱟᱠᱷᱚᱱ ᱯᱮ ᱨᱚᱲ ᱫᱟᱲᱮᱭᱟᱜᱼᱟ ᱛᱚ?
ᱦᱮᱸ ᱨᱚᱲ ᱨᱚᱯᱚᱲ ᱡᱚᱛᱚ ᱠᱤᱪᱷᱩ ᱜᱮ ᱜᱟᱱᱚᱜᱼᱟ᱾
ᱦᱩᱸ ᱦᱩᱸ
ᱟᱫᱚ ᱚᱱᱠᱟ ᱡᱩᱫᱤ ᱟᱹᱵᱤᱱ ᱵᱤᱱ ᱞᱟᱹᱭ ᱠᱮᱫ ᱞᱮᱠᱟ ᱟᱫᱚ ᱚᱱᱠᱟ ᱫᱚ ᱫᱩᱠ ᱵᱤᱯᱚᱫᱽ ᱨᱮ ᱦᱚᱛᱚᱣᱟᱱᱟᱜ ᱠᱷᱟᱱ ᱡᱚᱠᱷᱚᱱ ᱵᱤᱱ ᱯᱷᱳᱱ ᱟᱥᱮ ᱩᱱᱦᱚ ᱵᱟᱹᱵᱤᱱ ᱧᱟᱢ ᱠᱚᱣᱟ᱾
ᱟᱹᱰᱤ ᱥᱚᱢᱚᱥᱥᱟ,
ᱚᱱᱠᱟ ᱫᱚ ᱠᱟᱹᱴᱤᱡ ᱡᱟᱞᱟ ᱧᱚᱜ ᱜᱮᱭᱟ᱾
ᱦᱩᱸᱜ ᱩᱸ ᱟᱫᱚ ᱟᱹᱞᱤᱧ ᱛᱚᱞᱤᱧ ᱨᱟᱹᱜᱤᱜᱼᱟ, ᱚᱱᱠᱟ ᱯᱷᱳᱱ ᱠᱚᱧ ᱛᱟᱣᱟᱜ ᱨᱟᱹᱯᱩᱫᱟ ᱯᱷᱳᱱ ᱵᱟᱝ ᱪᱟᱞᱟᱜ ᱠᱷᱟᱱ᱾ ᱛᱚᱠᱷᱚᱱ ᱫᱩᱠ ᱵᱤᱯᱚᱫᱽ ᱨᱮ ᱛᱚᱠᱷᱚᱱ ᱡᱮ ᱫᱚᱢᱮ ᱮᱢᱟᱨᱡᱮᱱᱥᱤ ᱨᱮ ᱯᱷᱳᱱᱟᱢ ᱯᱷᱳᱱ ᱜᱮ ᱵᱟᱝ ᱪᱟᱞᱟᱜ ᱠᱷᱟᱱ ᱵᱟᱢ ᱨᱟᱹᱯᱩᱫᱟ᱾
ᱟᱫᱚ ᱚᱱᱠᱟ ᱵᱮᱱ ᱨᱟᱹᱯᱩᱫᱟ ᱯᱷᱳᱱ᱾
ᱦᱮᱸ ᱟᱞᱤᱧ ᱫᱚᱞᱤᱧ ᱨᱟᱹᱯᱩᱫ ᱯᱩᱫ ᱵᱟᱲᱟ ᱠᱟᱫᱟ ᱫᱚᱢᱮᱞᱤᱧ ᱴᱷᱚᱠᱟ ᱴᱷᱚᱠᱟᱭᱟ ᱫᱟᱞᱟᱞᱤᱧ
ᱚ
ᱪᱮᱫᱠᱟ ᱴᱟᱣᱟᱨ ᱵᱟᱭ ᱦᱤᱡᱩᱜ ᱠᱟᱱᱟ, ᱴᱟᱣᱟᱨ-ᱤᱡ ᱟᱡ ᱵᱟᱭ ᱦᱤᱡᱩᱜ ᱟᱭ ᱱᱟᱦᱟᱜ᱾
ᱛᱟᱦᱚᱞᱮ ᱚᱱᱠᱟ ᱛᱟᱣᱟᱜ ᱞᱮᱠᱷᱟᱱ ᱵᱤᱱ ᱠᱤᱝᱵᱟ ᱨᱟᱹᱯᱩᱫ ᱞᱮᱠᱷᱟᱱ ᱵᱤᱱ ᱟᱫᱚ ᱴᱟᱣᱟᱨ ᱠᱚ ᱦᱤᱡᱩᱜ ᱜᱮᱛᱮ?
ᱦᱟᱡᱩᱜ ᱵᱟᱭ ᱦᱟᱡᱩᱜ ᱩᱸ ᱡᱟᱦᱟᱸᱱ ᱜᱮ, ᱦ
ᱟᱪᱪᱷᱟ ᱱᱟᱯᱟᱭ ᱜᱮ ᱚᱱᱟ ᱦᱚᱸ, ᱫᱤᱭᱮ ᱛᱟᱦᱚᱞᱮ ᱪᱮᱫ ᱠᱚᱵᱮᱱ ᱪᱤᱠᱟᱹᱭ ᱮᱫᱟ?
ᱪᱤᱠᱟᱹ ᱵᱟᱝ ᱢᱮᱱᱟᱜ ᱞᱤᱧ ᱜᱮᱭᱟ ᱫᱩᱲᱩᱵ ᱨᱮ᱾
ᱚ ᱫᱩᱲᱩᱵ ᱠᱟᱱᱟ ᱵᱤᱱ? ᱚ ᱛᱟᱦᱚᱞᱮ ᱡᱚᱢ ᱵᱟᱲᱟ ᱠᱚᱫᱚ? ᱟᱹᱞᱤᱧ ᱦᱚᱸᱻ ᱚᱱᱠᱟ ᱡᱟᱹᱯᱤᱫ ᱠᱷᱚᱱ ᱵᱮᱨᱮᱫ ᱵᱟᱲᱟ ᱠᱟᱛᱮᱫ ᱜᱮ, ᱫᱟᱹᱛᱟᱹᱱᱤ ᱦᱩᱛᱩᱢ ᱠᱟᱛᱮᱜ ᱜᱮ ᱱᱚᱜᱼᱚᱭ, ᱫᱩᱲᱩᱵ ᱵᱟᱲᱟ ᱟᱠᱟᱱᱟᱞᱤᱧ ᱟᱹᱞᱤᱧ ᱦᱚᱸᱻ
ᱦᱩᱸᱻ ᱟᱯᱮ ᱜᱮ ᱵᱷᱟᱜᱤ ᱫᱟᱠᱟ ᱩᱛᱩ ᱠᱚ ᱤᱥᱤᱱ ᱵᱟᱝ ᱦᱩᱭᱩᱜ ᱛᱟᱯᱮᱭᱟ ᱾ ᱠᱩᱲᱤ ᱦᱚᱯᱚᱱᱟᱼᱜ ᱡᱤᱭᱚᱱ ᱫᱚ ᱟᱹᱰᱤ ᱠᱚᱥᱴᱚ ᱜᱮ, ᱵᱮᱨᱮᱫ ᱢᱮ ᱫᱟᱠᱟ ᱩᱛᱩ ᱤᱥᱤᱱ ᱢᱮ ᱾
ᱟᱫᱚ ᱟᱹᱵᱤᱱ ᱫᱚ ᱱᱟᱸᱜ ᱠᱷᱟᱱ ᱪᱮᱫ ᱞᱮᱠᱟ ᱵᱤᱱ ᱛᱟᱦᱮ ᱱᱟ ᱚᱱᱠᱟ ᱵᱟᱡᱟᱨ ᱨᱮᱫᱚ? ᱚᱱᱠᱟ ᱦᱳᱥᱴᱮᱞ ᱠᱚᱨᱮ ᱥᱮ ᱪᱮᱫᱠᱟ?
ᱦᱳᱭ, ᱚᱝᱠᱟ ᱚᱲᱟᱜ ᱨᱮ ᱵᱷᱟᱲᱟ ᱟᱛᱮᱫ ᱜᱮ᱿
ᱚᱸᱻ ᱟᱪᱪᱷᱟ ᱻ ᱟᱪᱪᱷᱟ ᱟᱫᱚ ᱚᱱᱟ ᱠᱚᱼᱫᱚ ᱱᱤᱡᱮ ᱛᱮᱜᱮ ᱤᱥᱤᱱ ᱦᱩᱭᱩᱜᱼᱟ᱾ ᱛᱚ ᱚᱱᱠᱟ ᱫᱚᱵᱤᱱ ᱛᱟᱦᱮᱸ ᱞᱮᱱᱠᱷᱟᱱ᱾
ᱞᱚᱜᱚᱱ ᱼ ᱞᱚᱜᱚᱱ ᱵᱷᱳᱨ ᱛᱮ ᱵᱮᱨᱮᱫ ᱢᱮ ᱡᱟᱦᱟᱱᱟᱜ ᱠᱚ, ᱱᱟᱥᱛᱟ ᱠᱚ, ᱵᱮᱱᱟᱣ ᱡᱚᱝ ᱢᱮ ᱡᱩᱫᱤᱢ ᱵᱮᱱᱟᱣ ᱠᱷᱟᱱ ᱤᱫᱤ ᱡᱚᱝᱼᱟ᱾ ᱵᱟᱠᱷᱟᱱ ᱫᱚ ᱵᱟᱝᱼᱼᱼ ᱠᱚᱭᱚᱜ ᱠᱟᱜ ᱢᱮ?
ᱦᱳᱭ᱾
ᱩᱸᱻ᱾
ᱟᱫᱚ ᱚᱱᱟ ᱦᱚᱸᱻ ᱱᱟᱯᱟᱭ ᱜᱮᱭᱟ᱾
ᱦᱩᱸ ᱻ ᱚᱩᱸ᱾
ᱫᱤᱭᱮ ᱛᱟᱦᱚᱞᱮ᱾
ᱟᱫᱚ ᱚᱠᱟ ᱥᱚᱢᱟᱹᱭ ᱫᱚ ᱫᱟᱠᱟ, ᱩᱛᱩ, ᱤᱥᱤᱱ ᱵᱟᱝ ᱥᱟᱱᱟ ᱠᱟᱱ᱾ ᱵᱟᱹᱞᱤᱧ ᱤᱥᱤᱱᱟ᱾ ᱨᱮᱸᱜᱮᱡ ᱛᱮᱜᱮ ᱞᱤᱧ ᱛᱟᱸᱦᱮᱱᱟ᱾ ᱢᱤᱫ ᱫᱤᱱ ᱞᱤᱧ ᱤᱥᱤᱱ ᱠᱟᱜ-ᱟ᱾ ᱵᱟᱨ ᱯᱮ ᱫᱤᱱ ᱡᱚᱢᱟ᱾
ᱟᱪᱪᱷᱟ ᱻ ᱟᱪᱷᱟ ᱻ ᱪᱷᱟ ᱻ ᱛᱟᱦᱚᱞᱮ ᱢᱤᱫ ᱫᱤᱱ ᱨᱤᱵᱤᱱ ᱤᱥᱤᱱ ᱫᱚᱦᱚ ᱠᱟᱜ-ᱟ᱾ ᱦᱟᱢ ᱫᱤᱱ ᱨᱮᱱᱟᱜ?
ᱦᱮᱸᱻ ᱡᱩᱫᱤ ᱛᱟᱨᱯᱚᱨᱮ ᱫᱤᱱ ᱠᱚ ᱵᱷᱟᱜᱮ ᱜᱮ ᱛᱟᱦᱮᱱ ᱠᱷᱟᱱ ᱛᱟᱦᱚᱞᱮ ᱞᱤᱧ ᱡᱚᱢ ᱠᱮᱜ ᱵᱟᱠᱷᱟᱱ ᱫᱚ ᱵᱟᱝ᱾ ᱚᱠᱚᱭ ᱫᱚ ᱰᱤᱞᱤ ᱫᱚ ᱤᱥᱤᱱᱟᱭ ᱥᱟᱨᱟ ᱜᱷᱟᱹᱲᱤᱡ ᱥᱮᱛᱟᱜ, ᱟᱹᱭᱩᱵ, ᱥᱟᱨᱟ ᱠᱷᱚᱱ ᱤᱥᱤᱱ ᱢᱮ᱾ ᱩᱸᱻ
ᱛᱟᱦᱚᱞᱮ ᱵᱤᱱ ᱠᱟᱹᱴᱤᱡ ᱵᱤᱱ ᱵᱮᱡᱟᱨᱚᱜ ᱜᱮᱭᱟ, ᱟᱨᱠᱤ ᱤᱥᱤᱱ ᱵᱟᱥᱟᱝ ᱠᱚᱨᱮ ᱫᱚ ᱛᱟᱦᱚᱞᱮ?
ᱩᱸᱦ ᱵᱟᱝᱟ ᱢᱟᱱᱮ ᱮᱠᱞᱟ ᱞᱟᱹᱜᱤᱫ ᱫᱚ ᱵᱟᱝ ᱤᱥᱤᱱ ᱥᱟᱱᱟ ᱞᱤᱧᱟ ᱩᱸᱻᱧ ᱦᱚᱲ ᱠᱚ ᱞᱟᱹᱜᱤᱫᱼᱼ ᱫᱚ ᱫᱚᱢᱮ ᱜᱮ ᱤᱥᱤᱱ ᱮ ᱢᱟᱱᱮ ᱤᱥᱤᱱ ᱵᱟᱥᱟᱝ ᱞᱟᱹᱜᱤᱫ ᱫᱚ ᱵᱷᱟᱜᱮ ᱞᱤᱧ ᱫᱟᱲᱮᱭᱟᱜ-ᱟ ᱾ ᱠᱩᱥᱤᱭᱟᱜ-ᱟ ᱞᱤᱧ᱾ ᱟᱫᱚ ᱞᱟᱹᱜ ᱞᱟᱹᱭᱟ ᱞᱤᱧ ᱮᱠᱷᱞᱟ ᱛᱚ ᱡᱟᱦᱟᱸ ᱱᱟᱜ ᱜᱤᱧ ᱡᱚᱢ ᱠᱟᱜ-ᱟ ᱾ᱚᱱᱮ ᱚᱝᱠᱟ᱾
ᱚᱸᱻ ᱟᱪᱪᱷᱟ᱾
ᱩᱸ᱾
ᱟᱨ ᱫᱤᱭᱮ ᱛᱟᱦᱚᱞᱮᱼᱼᱼ ᱚᱱᱛᱮ ᱫᱚ ᱛᱟᱦᱚᱞᱮ ᱛᱮᱦᱮᱧ ᱫᱚ ᱨᱤᱢᱤᱞ ᱠᱟᱜ-ᱟᱭ, ᱥᱮ ᱪᱮᱜ ᱠᱟ ᱥᱤ ᱱᱚᱝᱠᱟᱜᱼᱟ?
ᱚᱸᱻ ᱱᱚᱛᱮ ᱫᱚ ᱦᱤᱸᱛᱚᱜ ᱫᱚ ᱥᱤᱛᱩᱝ ᱠᱟᱫᱟᱭ ᱛᱚ ᱟᱫᱚ ᱠᱤ ᱡᱟᱹᱱᱤ ᱯᱚᱨᱮ ᱛᱮ ᱱᱟᱦᱟᱸᱼᱜᱼᱼ ᱨᱤᱢᱤᱞ ᱦᱤᱡᱩᱜ-ᱟ, ᱥᱮ ᱪᱮᱜ? ᱦᱩᱸᱻ ᱨᱤᱢᱤᱞᱟᱼᱜ ᱠᱚᱱᱚ ᱴᱷᱤᱠᱟᱹᱱ ᱵᱟᱹᱱᱩᱼᱜ ᱟᱱᱭᱟ ᱾ ᱦᱮᱡ ᱦᱚᱸ ᱫᱟᱲᱮᱭᱟᱜ-ᱟ᱾ ᱵᱟᱝ ᱦᱚᱸ ᱵᱟᱝ, ᱦᱩᱸᱜ- ᱩᱸᱼᱼᱼ
ᱛᱟᱦᱚᱞᱮ ᱛᱩᱯᱩ ᱵᱟᱲᱟᱣ ᱠᱟᱱᱟ ᱵᱤᱱ ᱥᱮ ᱟᱹᱣᱨᱤᱭᱟ?
ᱦᱚᱸᱻ ᱛᱩᱯᱩ ᱵᱟᱞᱟ ᱦᱩᱭ ᱠᱟᱱᱟ᱾
ᱚᱸᱻ ᱛᱟᱦᱚᱞᱮ ᱥᱮᱛᱟᱼᱜ ᱨᱮᱼᱜᱮ ᱵᱮᱱ ᱛᱩᱯᱩᱱ ᱜᱮᱭᱟ, ᱟᱹᱵᱤᱱ ᱫᱚ?
ᱦᱩᱸᱻ ᱥᱮᱛᱟᱜ ᱵᱚᱞᱛᱮ ᱟᱫᱚ ᱥᱮᱱᱚᱜ ᱟᱹᱞᱤᱧ ᱛᱚ ᱱᱟᱦᱟᱸᱜ ᱠᱚᱞᱮᱪ ᱾ ᱚᱱᱟ ᱠᱷᱟᱹᱛᱤᱨ, ᱦᱚᱭ ᱻ ᱦᱚᱭ ᱻ ᱦᱚᱭ᱾ ᱦᱩᱸᱻ ᱾
ᱟᱫᱚ ᱱᱟᱜ ᱠᱷᱟᱱ, ᱚᱠᱛᱚ ᱢᱟᱛᱚ ᱢᱤᱫ ᱜᱮᱞ ᱨᱮᱥ ᱛᱤᱨ ᱨᱮ?
ᱦᱚᱭ ᱟᱫᱚ, ᱟᱞᱮᱭᱟᱜ ᱫᱚ, ᱱᱚᱣᱟ ᱫᱚ, ᱡᱟᱦᱟᱸᱼᱼ ᱯᱟᱲᱦᱟᱜ ᱠᱟᱱᱟ ᱛᱚ ᱦᱚᱸᱻ ᱚᱱᱟ ᱫᱚ ᱠᱟᱹᱴᱤᱡ ᱴᱟᱭ ᱟᱻ ᱴᱟᱭᱤᱢ ᱠᱚ ᱯᱤᱪᱷᱞᱟᱹᱼᱣ ᱟᱠᱟᱫᱟ᱾ ᱟᱨ ‌ᱚᱱᱟᱛᱮ ᱠᱟᱹᱴᱤᱡ ᱯᱚᱨᱮ ᱱᱟᱦᱟᱸᱜ ᱦᱩᱸᱻ ᱩᱸ᱾ ᱦᱩᱸᱻ ᱵᱟᱠᱷᱟᱡ ᱫᱚ ᱱᱟᱦᱟᱸᱼᱜ ᱞᱟᱦᱟ ᱠᱷᱚᱱ ᱫᱚ ᱦᱟᱱᱮᱼᱼ ᱮᱻ ᱦᱤᱸᱛᱚᱜ ᱫᱚ ᱛᱚᱞᱤᱧ ᱩᱰᱩᱝᱠ ᱠᱚᱜ-ᱟ, ᱚᱱᱳ ᱚᱸᱝ ᱱᱠᱟ᱾ ᱦᱩᱸᱻ ᱾
ᱛᱟᱦᱚᱞᱮ ᱛᱩᱯᱳ ᱵᱟᱲᱟ ᱠᱟᱛᱮ, ᱦᱩᱛᱩᱢ ᱵᱟᱲᱟ ᱠᱟᱛᱮᱜ, ᱤᱥᱤᱱ, ᱵᱟᱥᱟ ᱠᱚᱵᱤᱱ ᱠᱚᱢᱯᱤᱞᱤᱴ ᱠᱟᱜ-ᱟ?
ᱦᱩᱸᱻ ᱦᱩᱸᱻ ᱡᱚᱛᱚ ᱠᱤᱪᱷᱩ ᱞᱤᱧ ᱠᱚᱢᱯᱤᱞᱤᱴ ᱠᱟᱫᱟ' ᱱᱟᱥᱛᱟ ᱠᱚ ᱵᱮᱱᱟᱣᱼᱼ ᱥᱩᱫᱩ ᱡᱚᱢᱟ ᱞᱤᱧ' ᱟᱨ ᱫᱳᱲᱟ ᱞᱤᱧ' ᱦᱚᱭ᱾
ᱫᱟᱹᱲ ᱫᱚ ᱟᱞᱚ ᱵᱤᱱ ᱫᱟᱹᱲᱟ ᱛᱟᱲᱟᱢ ᱛᱮᱜᱮ ᱪᱟᱞᱟᱜ ᱵᱤᱱ᱾
ᱫᱟᱹᱲ ᱦᱩᱭᱩᱜ-ᱟ ᱱᱚᱛᱮ ᱫᱚ ᱴᱨᱮᱱ ᱠᱚ ᱵᱟᱢ ᱧᱟᱢ ᱠᱷᱟᱱ ᱟᱫᱚ ᱛᱤᱸᱜᱩ ᱠᱚᱜ ᱢᱮ ᱢᱤᱫ ᱜᱷᱚᱱᱴᱟ ᱾
ᱚᱸ ᱟᱪᱪᱷᱟ ᱟᱪᱷᱟ, ᱚᱸᱰᱮ ᱠᱷᱚᱱ ᱟᱨᱚ ᱚᱱᱟ ᱨᱮᱞ ᱜᱟᱹᱲᱤ ᱛᱤᱜᱤᱧ ᱪᱟᱞᱟᱜ-ᱟ ᱥᱮ ᱪᱮᱜ?
ᱦᱚᱭ ᱟᱨ ᱦᱚᱸ ᱨᱮᱞ ᱜᱟᱹᱰᱤ ᱛᱮᱞᱤᱧ ᱪᱟᱞᱟᱜ-ᱟ ᱟᱨᱚ ᱴᱚᱴᱚ ᱜᱟᱹᱰᱤ ᱛᱮᱞᱤᱧ ᱪᱟᱞᱟᱜ-ᱟ᱾
ᱚᱻ ᱟᱪᱪᱷᱟ ᱛᱟᱦᱚᱞᱮ ᱡᱟᱦᱟᱸ ᱨᱮᱵᱤᱱ ᱛᱟᱦᱮᱱᱟ ᱼᱼ
ᱛᱟᱲᱟᱢ ᱟᱞᱤᱧ ᱛᱟᱲᱟᱢ ᱟᱞᱤᱧ, ᱫᱳᱲᱟ ᱟᱞᱤᱧ, ᱴᱚᱴᱚ ᱜᱟᱹᱰᱤ ᱛᱮᱞᱤᱧ ᱪᱟᱞᱟᱜ-ᱟ᱾ ᱛᱟᱨ ᱯᱚᱨᱮ ᱥᱮᱴᱮᱨ ᱟᱞᱤᱧ, ᱦᱩᱸᱜ-ᱩᱸ᱾
ᱨᱮ ᱟᱹᱵᱤᱱ ᱡᱟᱦᱟᱸ ᱨᱤᱵᱤᱱ ᱛᱟᱦᱮᱱᱟ ᱚᱸᱰᱮ ᱠᱷᱚᱱ ᱫᱚ ᱛᱟᱦᱚᱞᱮ ᱢᱟᱨᱟᱝ ᱵᱤᱫᱽᱫᱟᱜᱟᱲ ᱫᱚ ᱥᱟᱺᱜᱤᱧ ᱧᱚᱜ ᱜᱮᱭᱟ?
ᱫᱚᱢᱮ ᱫᱚ ᱵᱟᱝ ᱥᱟᱺᱜᱤᱱᱟ ᱟᱫᱚ ᱼᱼ
ᱵᱟ ᱟᱫᱚ ᱵᱤᱱ ᱞᱟᱹᱭ ᱠᱮᱫᱟ ᱛᱚ ᱫᱟᱹᱲ ᱟᱵᱤᱱ, ᱨᱮᱞ ᱜᱟᱹᱲᱤ ᱛᱮᱵᱤᱱ ᱪᱟᱞᱟᱜ-ᱟ, ᱴᱚᱴᱚ ᱠᱚᱛᱼᱼ ᱟᱫᱚ ᱛᱟᱦᱚᱞᱮ ᱠᱟᱹᱴᱤᱡ ᱥᱟᱺᱜᱤᱧ ᱧᱚᱜ ᱜᱮᱭᱟ ᱾
ᱦᱳᱭ ᱦᱳᱭ ᱾ ᱟᱫᱚ ᱡᱟᱦᱟᱸᱞᱤᱧ ᱫᱮᱡᱚᱜᱼᱟ ᱛᱟᱨᱯᱚᱨᱮᱮ ᱮᱤᱥᱴᱮᱥᱚᱱ ᱨᱮᱜᱮᱞᱤᱧ ᱟᱬᱜᱚᱱᱟ ᱱᱟᱦᱟᱜ ᱚᱱᱮ ᱚᱱᱠᱟ ᱾
ᱦᱩᱸ ᱾
ᱦᱮᱸ ᱱᱟᱯᱟᱭ ᱜᱮ ᱾
ᱦᱩᱸ ᱾
ᱫᱤᱭᱮ ᱛᱟᱦᱚᱞᱮ ᱞᱟᱹᱭ ᱫᱟᱞᱤᱧ ᱚᱱᱛᱮ ᱟᱵᱮᱱ ᱥᱮᱜ, ᱦᱩᱞ ᱢᱟᱦᱟ ᱛᱚ ᱯᱟᱨᱚᱢᱮᱱ ᱜᱮᱭᱟ ᱾
ᱦᱚᱸ ᱦᱩᱞ ᱢᱟᱦᱟ ᱠᱚ ᱯᱟᱨᱚᱢ ᱱᱟ ᱵᱮᱥ ᱜᱮ ᱾
ᱟᱫᱚ ᱛᱟᱦᱚᱞᱮ ᱟᱫᱚ ᱚᱱᱛᱮ ᱦᱩᱞ ᱢᱟᱦᱟ ᱠᱚ ᱪᱮᱫ ᱞᱮᱠᱟ ᱵᱤᱱ ᱢᱟᱱᱟᱣ ᱠᱮᱫᱟ ᱠᱟᱹᱴᱤᱡ ᱵᱤᱱ ᱞᱟᱹᱭ ᱟᱹᱞᱤᱧ ᱠᱷᱟᱱ?
ᱟᱞᱮᱥᱮᱫ ᱫᱚ ᱟᱹᱰᱤ ᱱᱟᱯᱟᱭ ᱜᱮᱠᱚ ᱢᱟᱱᱟᱭ ᱜᱮᱭᱟ ᱛᱚ, ᱟᱨ ᱟᱹᱰᱤ ᱡᱟᱠ ᱡᱚᱢᱚᱠ ᱟ ᱟᱛᱮ ᱜᱮ, ᱟᱫᱚ ᱯᱨᱚᱛᱮᱠ ᱵᱚᱪᱷᱚᱨ ᱜᱮᱛᱚ ᱫᱟᱜ ᱵᱟᱲᱟᱭᱟᱭ ᱦᱩᱞ ᱢᱟᱦᱟ ᱨᱮᱫᱚ ᱟᱵᱟᱨ ᱫᱟᱜ ᱵᱟᱝ ᱮ ᱫᱟᱜ ᱞᱮᱠᱷᱟᱱ ᱦᱩᱞ ᱢᱟᱦᱟ ᱞᱮ ᱞᱮᱠᱟ ᱜᱮ ᱵᱟᱝ ᱵᱩᱡᱷᱟᱹᱜᱼᱟ, ᱦᱳᱭ ᱾
ᱧᱮᱞ ᱟᱹᱜᱩᱭ ᱦᱩᱭᱩᱜ ᱠᱟᱱᱟ ᱥᱮᱫᱟᱭ ᱠᱷᱚᱱ ᱜᱮ ᱫᱟᱜ ᱟᱹᱜᱩᱣᱟᱵᱚᱱ ᱠᱟᱱᱟᱭ ᱾ ᱩᱱ ᱦᱤᱞᱚᱜ ᱫᱚᱭ ᱫᱟᱜ ᱜᱮᱭᱟᱭ ᱾
ᱚ ᱚᱱᱠᱟ ᱛᱤᱠᱤᱱ ᱵᱮᱲᱟ ᱮᱠᱴᱟ ᱠᱚ ᱥᱮᱱ ᱥᱟᱲᱮ ᱵᱟᱨᱚᱴᱟ ᱮᱠᱴᱟ ᱠᱚ ᱥᱮᱱ ᱠᱚ ᱡᱚ ᱛᱚ ᱨᱮᱰᱤ ᱵᱟᱲᱟ ᱠᱟᱛᱮᱫ ᱦᱮ ᱢᱟᱹᱡᱷᱤ ᱚᱲᱟᱜ ᱠᱷᱚᱱᱟᱜ ᱠᱚ ᱩᱰᱩᱝ ᱱᱟ ᱴᱟᱢᱟᱠ ᱛᱩᱢᱫᱟᱜ ᱟᱛᱮᱜ ᱯᱩᱨᱟ ᱟᱛᱩᱨ ᱨᱮᱱ ᱦᱚᱲ ᱾ ᱟᱫᱚ ᱟᱠᱮ ᱨᱮᱱ ᱟᱞᱮ ᱴᱷᱮᱱ ᱪᱚᱠ ᱴᱷᱮᱱ ᱢᱩᱨᱛᱤ ᱦᱮᱱᱟᱜ ᱠᱚᱣᱟ, ᱢᱟᱱᱮ ᱟᱛᱳ ᱨᱮᱱᱟᱜ ᱡᱟᱦᱟᱸ ᱨᱮ ᱟᱛᱳ ᱵᱚᱞᱚᱱᱟᱜ ᱨᱟᱥᱛᱟ ᱨᱮ ᱚᱸᱰᱮ ᱢᱤᱫᱴᱟᱱ ᱵᱟᱨᱭᱟ ᱢᱩᱨᱛᱤ ᱠᱚ ᱵᱮᱱᱟᱣ ᱠᱟᱜ ᱠᱤᱱᱟ ᱾ ᱟᱞᱮᱨᱮᱱ ᱟᱛᱩ ᱨᱮᱱ ᱦᱚᱲ ᱜᱮ ᱢᱟᱨᱟᱝ ᱧᱚᱜ ᱥᱤᱫᱩ ᱠᱟᱱᱩ ᱣᱟᱜ ᱟᱫᱚ ᱚᱸᱰᱮ ᱜᱮ ᱯᱮ ᱫᱷᱟᱣ ᱟᱹᱪᱩᱨ ᱠᱟᱛᱮᱫ ᱟᱫᱚ ᱵᱚᱸᱜᱟ ᱵᱟᱲᱟᱭᱟᱠᱚ ᱛᱟᱯᱚᱨᱮ ᱚᱱᱮ ᱛᱤᱨ ᱠᱚᱠᱚ ᱤᱡᱤᱭᱟᱭᱟ ᱱᱟᱜ, ᱪᱮᱫ ᱠᱚ ᱞᱟᱹᱭᱟ?
ᱦᱳᱭ ᱦᱳᱭ ᱛᱤᱨ ᱠᱚᱠᱚ ᱡᱟᱦᱟ ᱠᱚ ᱵᱟᱡᱷᱟ ᱛᱩᱧ ᱵᱮᱡᱷᱟ ᱛᱩᱧ
ᱵᱟᱝ ᱚᱱᱟ ᱛᱤᱨ ᱫᱚ ᱵᱟᱝ, ᱦᱟᱱᱮ ᱪᱮᱫ ᱞᱟᱹᱭᱟ ᱠᱚ ᱦᱟᱱᱮ ᱯᱚᱛᱟᱠᱟ ᱾
ᱚ ᱟᱪᱷᱟ ᱟᱪᱷᱟ ᱟᱪᱷᱟ ᱡᱟᱦᱟᱸ ᱠᱚ ᱦᱳᱭ ᱦᱳᱭ ᱟᱪᱷᱟ ᱟᱪᱷᱟ ᱚᱱᱟ ᱠᱚ ᱤᱭᱟᱹᱭᱟ ᱵᱟᱝ?
ᱦᱩᱸ ᱦᱩᱸ ᱦᱩᱸ ᱚᱱᱟᱠᱚ ᱤᱭᱟᱹ ᱠᱟᱛᱮᱜ ᱟᱫᱚ, ᱯᱨᱚᱥᱟᱫ ᱠᱚ ᱡᱚᱢ ᱵᱟᱲᱟ ᱠᱟ ᱛᱮᱜ ᱟᱫᱚ ᱚᱲᱟᱜ ᱦᱮᱡ ᱦᱩᱭᱩᱜᱼᱟ, ᱚᱱᱠᱟ ᱟᱨᱚ ᱛᱟᱨᱟᱥᱤ ᱥᱤᱧ ᱡᱚᱡᱟ ᱟᱫᱚ ᱵᱟᱝ ᱟᱫᱚ ᱟᱞᱮ ᱥᱮᱫ ᱫᱚ ᱥᱚᱲᱮ ᱫᱟᱠᱟ ᱠᱚ ᱵᱮᱱᱟᱭᱟ ᱱᱟᱦᱟᱜ ᱡᱚᱛᱚ ᱟᱛᱳ ᱨᱮ ᱢᱤᱞᱟᱹᱦᱟᱛᱮᱫ ᱾ ᱛᱟᱨᱟᱥᱤᱧ ᱫᱚ ᱟᱫᱚ ᱚᱸᱰᱮ ᱜᱮ ᱡᱚᱢ ᱦᱩᱭᱩᱜᱼᱟ ᱟᱨᱚ ᱛᱟᱨᱟ ᱛᱮᱦᱮᱧ ᱫᱚ ᱟᱫᱚ ᱜᱟᱭᱟᱱ ᱠᱚ ᱦᱩᱭᱩᱜ ᱜᱮᱭᱟ ᱠᱟᱹᱴᱤᱡ ᱜᱤᱫᱽᱨᱟᱹ ᱡᱮᱢᱚᱱ ᱥᱤᱠᱷᱱᱟᱹᱛ ᱧᱟᱢ ᱞᱮᱠ ᱠᱟᱱᱟᱜ ᱚᱱᱠᱟᱱᱟᱜ ᱥᱤᱫᱷᱩ ᱠᱟᱹᱱᱦᱩ ᱤᱫᱤ ᱠᱟᱛᱮᱫ ᱜᱮ ᱦᱳᱭ, ᱠᱷᱮᱞᱳᱰ ᱠᱚ ᱦᱩᱭᱩᱜ ᱜᱮᱭᱟ, ᱟᱫ ᱟᱫᱚᱭ ᱫᱟᱜ ᱠᱮᱫ ᱫᱚᱭ ᱟᱫᱚ ᱟᱞᱮ ᱚᱠᱟ ᱴᱷᱮᱱ ᱦᱩᱭᱩᱜ ᱜᱮᱭᱟ ᱚᱸᱰᱮ ᱫᱚ ᱯᱩᱨᱟᱹ ᱜᱚᱴᱟ ᱫᱟᱜ ᱛᱚᱵᱟᱣ ᱟᱠᱟᱱᱟ ᱡᱟᱦᱟᱸᱭ ᱠᱚ ᱥᱴᱮᱡ ᱞᱮᱫ ᱛᱮ ᱜᱟᱭᱟᱱ ᱠᱷᱟᱹᱛᱤᱨ ᱾ ᱚᱸᱰᱮ ᱜᱮ ᱜᱟᱭᱟᱱ ᱜᱮ ᱦᱩᱭᱱᱟ ᱟᱫᱚ ᱪᱮᱫ ᱵᱟᱝ ᱦᱩᱭ ᱞᱮᱱᱟ᱾
ᱚ, ᱟᱪᱪᱷᱟ ᱟᱪᱪᱷᱟ᱾
ᱚᱱᱠᱟ ᱟᱫᱚ ᱵᱟᱞᱤᱧ ᱵᱟᱰᱟᱭᱟ ᱦᱟᱱᱟᱜ ᱯᱚᱨᱮ ᱛᱮᱠᱚ ᱠᱚᱨᱟᱣ ᱠᱮᱫᱟ ᱥᱮ ᱵᱟᱝ? ᱟᱫᱚ ᱚᱲᱟᱜ ᱞᱤᱧ ᱦᱮᱜ ᱢᱟᱱᱮ ᱱᱚᱰᱮᱞᱤᱧ ᱦᱮᱡ ᱮᱱᱟ ᱦᱩᱸ
ᱟᱫᱚ ᱛᱟᱦᱞᱮ ᱚᱝᱠᱟ ᱵᱡᱷᱟ ᱛᱩᱧ ᱠᱚ ᱟᱨᱦᱚ
ᱵᱟ ᱵᱟ ᱚᱱᱟ ᱠᱚᱫᱚ ᱟᱞᱮ ᱥᱮᱫ ᱫᱚ ᱢᱟᱱᱮ ᱪᱮᱫ ᱞᱟᱹᱭᱟ ᱠᱚ ᱥᱟᱠᱨᱟᱛ ᱛᱚᱠᱷᱚᱱ ᱦᱩᱭᱩᱜᱼᱟ ᱵᱷᱮᱡᱟ ᱛᱩᱧ ᱦᱳᱭ, ᱦᱩᱸ
ᱥᱟᱠᱨᱟᱛ ᱨᱮᱛᱚ ᱜᱚᱴᱟ ᱜᱮ ᱦᱩᱭᱩᱜᱼᱟ ᱵᱚᱡᱷᱟ ᱛᱩᱧ ᱫᱚ ᱟᱫᱚ ᱵᱟ ᱦᱩᱞ ᱢᱟᱦᱟ ᱨᱮᱫᱚ ᱚᱱᱟ ᱠᱚᱦᱚᱸ ᱠᱚ ᱥᱟᱯᱷᱟ ᱠᱟᱫ ᱜᱮᱭᱟ᱾
ᱦᱳᱭ, ᱟ ᱵᱟ ᱟᱞᱮᱥᱮᱫ ᱫᱚ ᱚᱱᱟ ᱠᱚ ᱟᱞᱮᱥᱮᱫ ᱫᱚ ᱚᱱᱟ ᱫᱚ ᱦᱩᱭᱩᱜᱼᱟ ᱮ ᱥᱟᱠᱨᱟᱛ ᱨᱮ ᱦᱩᱭᱩᱜᱼᱟ᱾ ᱚ, ᱯᱚᱛᱮᱠᱴᱤ ᱡᱤᱱᱤᱥ ᱨᱮᱱᱟᱜ ᱫᱚ ᱯᱚᱛᱮᱠᱴᱤ ᱞᱮᱠᱟ ᱵᱷᱟᱜᱽ᱾ ᱡᱮ ᱢᱮᱫ ᱯᱚᱛᱛᱮᱠᱴᱤ ᱯᱨᱳᱜᱨᱟᱢ ᱨᱮ ᱮᱠᱤ ᱠᱷᱮᱞᱳᱰ ᱠᱚ ᱫᱚᱦᱚ ᱠᱟᱜᱼᱟ ᱚᱝᱠᱟ ᱫᱚ ᱵᱟᱝ᱾
ᱦᱩᱸ᱾
ᱦᱩᱸ, ᱟᱯᱮᱥᱮᱫ ᱫᱚ ᱪᱮᱫᱠᱟ ᱠᱚ ᱢᱟᱱᱟᱣ ᱠᱮᱫᱟ ᱦᱩᱞ ᱢᱟᱦᱟ?
ᱦᱮᱸ ᱟᱞᱮ ᱥᱮᱜ ᱦᱚᱸ ᱚᱝᱠᱟ ᱢᱟᱱᱟᱣ ᱵᱟᱲᱟ ᱦᱳᱭᱮᱱ ᱜᱮᱭᱟ ᱱᱟᱯᱟᱭ ᱜᱮ᱾ ᱟᱫᱚ ᱩᱱ ᱦᱤᱞᱳᱜ ᱢᱟ ᱟᱞᱤᱧ ᱥᱮᱫ ᱫᱚ ᱡᱟᱹᱥᱛᱤ ᱜᱮ ᱫᱟᱜ ᱠᱮᱫᱟᱭ᱾
ᱦᱳᱭ ᱫᱚᱢᱮ ᱫᱟᱜ ᱠᱮᱫ ᱫᱚᱭ ᱱᱚᱛᱮ ᱦᱚᱸ ᱟᱹᱰᱤ ᱜᱷᱟᱹᱲᱤᱡ ᱜᱮ ᱵᱚᱸᱜᱟ ᱵᱩᱨᱩ ᱦᱳᱭᱱᱟ ᱛᱤᱱᱴᱟ ᱠᱷᱚᱱ ᱫᱟᱜ ᱠᱮᱫᱟᱭ᱾ ᱪᱷᱚᱴᱟ, ᱥᱟᱛᱴᱟ, ᱟᱴᱴᱟ ᱫᱷᱟᱹᱵᱤᱡ ᱫᱟᱜ ᱠᱮᱫᱟᱭ᱾ ᱦᱩᱸ
ᱫᱚᱢᱮ ᱡᱳᱨᱮ ᱫᱟᱜ ᱠᱮᱫ ᱛᱮ ᱟᱫᱚ ᱠᱟᱹᱴᱤᱡ ᱮᱴᱠᱮᱴᱚᱬᱮ ᱫᱚ ᱦᱩᱭ ᱵᱟᱲᱟᱭᱮᱱ ᱜᱮᱭᱟ᱾
ᱦᱳᱭ᱾
ᱟᱫᱚ ᱚᱝᱠᱟ ᱛᱮᱜᱮ ᱠᱟᱹᱢᱤ ᱠᱚᱫᱚ ᱯᱟᱨᱚᱢ ᱦᱩᱭᱱᱟ᱾ ᱟᱫᱚ ᱚᱱᱟ ᱫᱤᱱ ᱠᱤ ᱟᱨᱚᱵᱤᱱ ᱧᱟᱢᱟ? ᱵᱟᱵᱤᱱ ᱧᱟᱢᱟ ᱥᱮ ᱦᱳᱭ ᱯᱚᱨᱮ ᱦᱳᱭ ᱦᱳᱭ᱾ ᱛᱟᱦᱞᱮ ᱚᱝᱠᱟ ᱛᱮᱜᱮ ᱠᱟᱹᱢᱤ ᱠᱚ ᱯᱟᱨᱚᱢ ᱵᱟᱲᱟ ᱦᱳᱭᱱᱟ᱾ ᱟᱫᱚ ᱯᱮ ᱡᱟᱦᱟᱸ ᱟᱹᱵᱤᱱ ᱥᱮᱫ ᱦᱳᱭᱱᱟ ᱚᱝᱠᱟ ᱜᱮ ᱦᱤᱸᱥᱟᱹᱵᱽ ᱥᱟᱯᱲᱟᱣ ᱠᱚᱦᱚᱸ ᱛᱟᱦᱮᱸ ᱠᱟᱱ ᱛᱟᱦᱮᱸ ᱟᱫᱚ ᱟᱹᱞᱤᱧ ᱥᱮᱫ ᱫᱚ ᱵᱡᱷᱟ ᱛᱩᱧ ᱠᱚ ᱛᱟᱦᱮᱸ ᱠᱟᱱᱟ᱾ ᱟᱨᱚ ᱠᱟᱹᱴᱤᱡ ᱜᱤᱫᱽᱨᱟᱹ ᱟᱜ ᱠᱷᱮᱹᱞ ᱠᱚ ᱛᱟᱨᱯᱚᱨᱮ ᱚᱱᱚᱬᱦᱮᱸ ᱠᱚ
ᱦᱳᱭ᱾
ᱟᱨᱦᱚᱸ ᱟᱭᱢᱟ ᱜᱮ ᱛᱟᱦᱮᱸ ᱠᱟᱱᱟ ᱟᱫᱚ ᱟᱹᱞᱤᱧ ᱛᱚ ᱵᱟᱹᱞᱤᱧ ᱛᱟᱦᱮᱸ ᱠᱟᱱᱟ ᱟᱫᱚ ᱠᱟᱹᱴᱤᱡ ᱞᱤᱧ ᱪᱟᱞᱟᱣ ᱞᱮᱱ ᱛᱟᱦᱮᱸᱜ᱾ ᱟᱫᱚ
ᱟᱪᱪᱷᱟ᱾
ᱚᱲᱟᱜ ᱠᱚᱨᱮ ᱠᱟᱹᱴᱤᱡ ᱤᱭᱟᱹ ᱵᱟᱲᱟ ᱠᱟᱛᱮᱫ ᱜᱮ ᱟᱫᱚ ᱟᱹᱞᱤᱧ ᱞᱤᱧ ᱦᱮᱡᱱᱟ ᱚᱲᱟᱜ ᱥᱮᱫ᱾
ᱦᱩᱸ ᱦᱚᱸ᱾
ᱚᱝᱠᱟᱜᱮ ᱵᱷᱟᱜᱮ ᱜᱮ ᱦᱳᱭᱱᱟ ᱟᱹᱞᱤᱧ ᱥᱮᱜ ᱦᱚᱸ᱾
ᱟᱪᱪᱷᱟ᱾
ᱟᱹᱵᱤᱱ ᱢᱟᱛᱚ ᱚᱱᱟ ᱦᱩᱞ ᱢᱟᱦᱟᱨ ᱨᱮ ᱡᱚᱯᱲᱟᱣ ᱵᱤᱱ ᱛᱟᱦᱮᱸ ᱠᱟᱱ ᱛᱟᱦᱮᱸᱫ᱾
ᱦᱩᱸ ᱦᱩᱸ ᱛᱟᱦᱮᱸ ᱟᱹᱞᱤᱧ ᱡᱟᱦᱟᱸ ᱨᱮᱜᱮᱢ ᱛᱟᱦᱮᱱᱟ ᱚᱱᱟ ᱠᱚᱞᱮᱡᱽ ᱠᱷᱚᱱ᱾ ᱚ, ᱟᱫᱚ ᱟᱵᱚᱣᱟᱜ ᱥᱟᱱᱛᱟᱲ ᱠᱚ ᱨᱮᱱᱟᱜ ᱫᱚ ᱵᱟᱢ ᱥᱮᱴᱮᱨᱚᱜᱼᱟ ᱦᱮᱸ ᱥᱮ᱾
ᱦᱳᱭ᱾
ᱵᱚᱪᱷᱚᱨ ᱨᱮ ᱢᱤᱫ ᱫᱷᱟᱣ ᱦᱤᱡᱩᱜᱼᱟ ᱚᱱᱟ ᱦᱚᱸ ᱵᱟᱢ ᱥᱮᱞᱮᱫᱚᱜ ᱠᱷᱟᱱ ᱪᱮᱫ ᱞᱮᱠᱟ᱾ ᱵᱟ, ᱡᱚᱠᱷᱚᱱ ᱥᱚᱢᱚᱭ ᱠᱚ ᱛᱟᱦᱮᱱᱟ ᱡᱩᱫᱤ ᱮᱢᱟᱨᱡᱮᱱᱥᱤ ᱡᱟᱦᱟᱱᱟᱜ ᱡᱩᱫᱤ ᱠᱟᱹᱢᱤ ᱛᱟᱦᱮᱱᱟ ᱛᱚᱠᱷᱚᱱ ᱫᱚ ᱵᱟᱢ ᱥᱮᱞᱮᱫ ᱫᱟᱲᱮᱭᱟᱜᱼᱟ᱾ ᱦᱩᱸ, ᱡᱚᱠᱷᱚᱱ ᱪᱮᱥᱴᱟᱭ ᱠᱷᱟᱱᱮᱢ ᱥᱮᱞᱮᱫ ᱞᱟᱹᱜᱤᱫ ᱴᱷᱤᱠ ᱜᱮᱢ ᱪᱟᱞᱟᱜᱼᱟ ᱱᱟᱜ᱾ ᱢᱤᱫ ᱫᱤᱱ ᱞᱟᱹᱜᱤᱫ ᱦᱚᱸ, ᱦᱩᱸ᱾
ᱛᱟᱦᱞᱮ ᱚᱸᱰᱮ ᱢᱟ ᱵᱟᱨ ᱠᱟᱛᱷᱟ ᱵᱤᱱ ᱞᱟᱹᱭᱟᱫ ᱛᱟᱦᱮᱸᱫ᱾
ᱟᱸᱻ ᱵᱟᱝᱟ ᱢᱟᱨᱟᱝ ᱢᱟᱨᱟᱝ ᱦᱚᱲ ᱠᱚᱠᱚ ᱛᱟᱦᱮᱸᱜᱼᱟ ᱛᱚ ᱫᱟᱫᱟ ᱛᱟᱠᱚ᱾
ᱵᱟ, ᱟᱫᱚ ᱠᱚ ᱞᱟᱹᱭ ᱜᱮᱭᱟ ᱠᱚᱛᱚ ᱡᱟᱦᱟᱸᱭ ᱡᱩᱫᱤ ᱯᱮ ᱞᱟᱹᱭ ᱠᱷᱟᱱ ᱵᱟᱨ ᱠᱟᱛᱷᱟ ᱜᱟᱱ᱾ ᱚ, ᱠᱷᱟᱞᱤ ᱞᱟᱹᱭ ᱜᱮᱵᱤᱱ ᱞᱟᱹᱭᱟᱜ ᱠᱟᱱ ᱛᱟᱦᱮᱸᱫ
ᱵᱟᱞᱤᱧ ᱞᱟᱹᱭ ᱠᱟᱫᱟ ᱟᱹᱞᱤᱧ ᱫᱚ᱾
ᱦᱮᱸ ᱛᱚ ᱛᱟᱦᱞᱮ ᱚᱠᱛᱚ ᱢᱟᱛᱚ ᱦᱳᱭᱮᱱᱮ᱾ ᱟᱹᱞᱤᱧ ᱫᱚ ᱟᱹᱰᱤ ᱢᱚᱡᱽ ᱞᱤᱧ ᱵᱩᱡᱷᱟᱹᱣ ᱠᱮᱫᱟ ᱾ ᱛᱚ ᱜᱚᱞᱯᱷᱚ ᱠᱟᱛᱮ ᱾
ᱟᱹᱞᱤᱧ ᱦᱚᱸ ᱱᱚᱝᱠᱟᱜ ᱜᱮ ᱜᱚᱞᱯᱚ ᱵᱟᱲᱟᱭ ᱵᱤᱱ ᱦᱟᱸᱜ ᱥᱚᱢᱚᱭ ᱠᱚᱵᱤᱱ ᱧᱟᱢ ᱠᱷᱟᱱ ᱦᱳᱭ ᱾
ᱟᱪᱪᱷᱟ ᱚᱱᱠᱟ ᱛᱟᱦᱞᱮ ᱟᱨᱚ ᱛᱟᱭᱚᱢ ᱫᱟᱨᱟᱢ ᱛᱮ ᱜᱚᱞᱯᱷᱚᱭ ᱦᱩᱭᱩᱜᱼᱟ ᱾
ᱦᱳᱭ ᱦᱳᱭ ᱦᱳᱭ ᱾
ᱦᱮ ᱢᱟ ᱛᱟᱦᱚᱞᱮ ᱾